ᱡᱚᱦᱟᱨ ᱜᱮ᱾
ᱟᱹᱰᱤ ᱜᱷᱟᱹᱲᱤᱜ ᱮᱢ ᱛᱟᱹᱜᱤ ᱚᱪᱚ ᱠᱤᱫᱤᱧᱟ ᱤᱧ ᱢᱮᱱᱫᱟ ᱡᱟᱹᱱᱤᱜ ᱟᱢᱜᱮᱢ ᱠᱚᱞ ᱫᱟ ᱯᱟᱥᱮᱜ᱾
ᱤᱧᱟᱜ ᱠᱚᱞ ᱵᱟᱝ ᱪᱟᱞᱟᱜ ᱠᱟᱱᱟ᱾ ᱪᱮᱜ ᱵᱟᱝ ᱯᱨᱚᱵᱞᱮᱢᱮ ᱩᱫᱩᱤᱜ ᱠᱟᱱ ᱛᱤ ᱢᱤᱫ ᱦᱚᱸᱜ-ᱚᱭ ᱢᱮᱫᱷᱟ ᱜᱮᱧ ᱠᱚᱞ ᱞᱮᱫᱟ᱾ ᱛᱚ ᱵᱟᱨ ᱯᱮ ᱵᱟᱨ ᱯᱮ ᱦᱚᱲ ᱴᱷᱮ ᱛᱚ ᱚᱱᱟᱛᱮ ᱥᱮ ᱪᱮᱫ ᱛᱮ᱾
ᱦᱩᱭ ᱫᱟᱲᱮ ᱦᱩᱭ ᱫᱟᱲᱮᱜ-ᱟ ᱟᱪ-ᱪᱷᱟ ᱛᱚᱵᱮ ᱪᱮᱜ ᱞᱮᱠᱟ ᱡᱷᱚᱛᱚ ᱦᱚᱲᱯᱮ ᱱᱟᱯᱟᱭ ᱵᱟᱲᱟᱭ ᱜᱮᱭᱟ ᱦᱟᱸᱜ᱾
ᱦᱮᱸ ᱡᱷᱚᱛᱚ ᱦᱚᱲ ᱜᱤ ᱱᱟᱯᱟᱭ ᱵᱟᱲᱟ ᱜᱮᱭᱟ ᱟᱯᱮ ᱠᱚᱜᱤ ᱪᱮᱜ ᱠᱟ ᱦᱮᱱᱟᱜ ᱯᱮᱭᱟ᱾
ᱦᱮᱸ ᱟᱞᱮ ᱦᱚᱸ ᱡᱷᱚᱛᱚ ᱦᱚᱲ ᱜᱤ ᱱᱟᱯᱟᱭ ᱵᱟᱲᱟᱭ ᱢᱮᱱᱟᱜ ᱞᱮᱭᱟ ᱦᱮᱸ ᱱᱤᱛᱚᱜ ᱫᱷᱟᱹᱵᱤᱡ ᱫᱚ ᱱᱚᱣᱟ ᱪᱟᱸᱫᱳ ᱵᱚᱸᱜᱟᱣᱟᱜ᱾ ᱫᱩᱞᱟᱹᱲ ᱫᱟᱭᱟ ᱛᱮᱜᱤ ᱦᱟᱸᱜ᱾
ᱟᱨ ᱪᱮᱜ ᱠᱩ ᱪᱟᱥ ᱪᱮᱜ ᱠᱩ ᱪᱮᱠᱟ ᱵᱟᱲᱟ ᱦᱳᱭᱳᱜ ᱠᱟᱱᱟ ᱪᱟᱥᱵᱟᱥ᱾
ᱪᱮᱜ ᱠᱚ ᱪᱮᱠᱟ ᱵᱟᱲᱟᱭ ᱦᱩᱭᱩᱜ ᱠᱟᱱᱟ ᱦᱸᱚᱜ-ᱚᱭ ᱜᱟᱹᱪᱷᱤ ᱜᱚᱦᱚᱲ ᱵᱟᱲᱟ ᱦᱩᱭᱱᱟ ᱱᱤᱛᱚᱝ ᱪᱟᱥᱵᱟᱥ ᱫᱚ᱾ ᱱᱤᱛᱚᱜ ᱦᱚᱸ ᱟᱹ ᱦᱩᱲᱩ ᱨᱚᱦᱚᱭ ᱟᱹᱣᱨᱤ ᱠᱚ ᱫᱷᱩᱨᱟᱹᱜ-ᱟ ᱜᱟᱹᱪᱷᱤ ᱠᱚ ᱩ ᱟᱯᱷᱚᱨ ᱵᱟᱲᱟ᱾ ᱵᱟ ᱵᱟ ᱵᱟᱝ ᱵᱟᱝ ᱜᱚᱢᱠᱮ ᱟᱹᱣᱨᱤ ᱡᱟᱱᱟᱢᱚᱜᱼᱟ ᱱᱤᱛ ᱦᱚᱸ᱾
ᱚ ᱢᱟᱱᱮ ᱯᱮ ᱟᱯᱷᱚᱨ ᱵᱟᱲᱟᱣ ᱠᱟᱫᱟᱭ ᱤᱱᱟᱹᱜᱮ ᱥᱮ ᱵᱟᱝ᱾
ᱦᱟᱹᱭ ᱦᱮᱸ ᱟᱯᱷᱚᱨ ᱵᱟᱲᱟ ᱦᱩᱭ ᱠᱟᱱᱟ ᱟᱨᱠᱤ᱾
ᱟᱪᱪᱷᱟ ᱟᱪᱷᱟ ᱦᱮᱸ ᱟᱞᱮᱥᱮᱜ ᱦᱚᱸ ᱱᱚᱝᱠᱟ ᱟᱯᱷᱚᱨ ᱵᱟᱲᱟ ᱜᱤ ᱦᱩᱭ ᱠᱟᱱᱟ ᱦᱟᱸᱜ ᱟᱨ᱾ ᱵᱟᱨ ᱯᱮ ᱫᱤᱱ ᱞᱟᱦᱟ ᱛᱮᱫ ᱱᱚᱝᱠᱟ ᱵᱟᱭ ᱫᱟᱜ ᱵᱟᱲᱟᱭᱮᱜ ᱛᱟᱸᱦᱮᱱ ᱛᱮ᱾ ᱮᱠᱟᱞ ᱥᱤᱛᱩᱝ ᱵᱟᱲᱟᱭᱮᱜ ᱛᱟᱦᱮᱱᱟ᱾ ᱟᱹᱰᱤ ᱩᱫᱽᱜᱟᱹᱨ ᱵᱩᱡᱷᱟᱹᱜ ᱠᱟᱱ ᱛᱟᱸᱦᱮᱱᱟ ᱛᱚ ᱦᱚᱞᱟ ᱢᱟᱫᱷᱮᱨ ᱜᱤ ᱫᱟᱜ ᱠᱮᱫᱟ᱾
ᱦᱮᱸ ᱦᱚᱞᱟ ᱢᱟᱫᱷᱮᱨ ᱜᱮ ᱫᱟᱜ ᱠᱟᱫᱟ ᱠᱷᱟᱡ ᱫᱚ ᱟᱹᱰᱤ ᱡᱳᱨ ᱫᱟᱜ ᱢᱟ ᱟᱹᱰᱤ ᱡᱳᱨᱮ᱾
ᱟᱫᱚ ᱱᱤᱛᱚᱜ ᱛᱟᱹᱱᱤ ᱱᱚᱣᱟ ᱪᱟᱱᱟᱣ ᱞᱮᱱ ᱠᱷᱟᱡ ᱜᱮ ᱦᱟᱸᱜ ᱠᱟᱹᱢᱤ ᱠᱚ ᱮᱛᱚᱦᱚᱵᱟ᱾
ᱚ᱾ ᱮᱛᱚᱦᱚᱵ ᱞᱮᱠᱷᱟᱱ ᱫᱚ ᱟᱹᱰᱤ ᱵᱮᱥᱛᱚ ᱜᱮ ᱛᱟᱦᱮᱱ ᱦᱩᱭᱩᱜ-ᱟ ᱛᱚᱠᱷᱚᱱ ᱫᱚ ᱦᱟᱸᱜ᱾ ᱟᱹᱞᱩ ᱨᱚᱦᱚᱭ ᱰᱷᱮᱞᱟᱜ᱾
ᱟᱞᱮᱥᱮᱜ ᱢᱟ ᱟᱞᱮᱥᱮᱜ ᱢᱟ ᱱᱚᱣᱟ ᱥᱮᱨᱢᱟ ᱡᱟᱹᱲᱤ ᱫᱟᱜ ᱵᱷᱚᱨᱥᱟ ᱜᱮ ᱢᱮᱱᱟᱜ ᱞᱮᱭᱟ ᱦᱟᱸᱜ᱾ ᱟᱨ ᱡᱚᱠᱷᱚᱱ ᱥᱮᱨᱢᱟ ᱡᱟᱹᱲᱤ ᱵᱟᱭ ᱡᱟᱹᱲᱤᱭᱟ ᱛᱚᱵᱮ ᱦᱟᱸᱜ᱾ ᱟᱞᱮ ᱫᱚ ᱢᱮᱱ ᱢᱮ ᱟᱞᱮ ᱥᱮᱫ ᱫᱚ ᱛᱚ ᱟᱯᱮ ᱥᱮᱜ ᱪᱮᱫ ᱞᱮᱠᱟ ᱱᱚᱣᱟ ᱫᱟᱜ ᱨᱮᱱᱟᱜ ᱵᱮᱵᱚᱥ ᱛᱟ᱾
ᱫᱟᱜ ᱨᱮᱭᱟᱜ ᱵᱮᱵᱚᱥᱛᱷᱟ ᱫᱚ ᱟᱹᱰᱤ ᱱᱟᱯᱟᱭ ᱜᱮ ᱦᱮᱱᱟᱜ-ᱟ ᱫᱟᱜ ᱨᱮᱭᱟᱜ ᱟᱠᱟᱞ ᱫᱚ ᱵᱟᱹᱱᱩᱜ-ᱟ᱾ ᱢᱟᱨᱥᱟᱞ ᱢᱮᱱᱟᱜᱼᱟ ᱛᱚ, ᱥᱳᱞᱟᱨ ᱥᱤᱥᱴᱮᱢ ᱠᱚ ᱢᱮᱱᱟᱜᱼᱟ ᱛᱚ,
ᱟᱪᱪᱷᱟ ᱪᱷᱟ,
ᱛᱚᱵᱮ ᱱᱚᱣᱟ ᱥᱳᱞᱟᱨ ᱥᱤᱥᱴᱮᱢ ᱮᱢᱟᱱ ᱠᱚ ᱞᱟᱜᱟᱣ ᱠᱟᱜ ᱯᱮᱭᱟ ᱛᱚᱵᱮ ᱱᱚᱣᱟ ᱫᱚ ᱥᱚᱨᱠᱟᱨ ᱦᱚᱛᱮ ᱛᱮᱜᱮ ᱥᱮ ᱟᱯᱱᱟᱨᱟᱜ ᱱᱤᱡᱮᱨᱟᱜ ᱯᱚᱭᱥᱟ ᱛᱮ?
ᱥᱚᱨᱠᱟᱨ᱾
ᱦᱮᱸ᱾
ᱥᱚᱨᱠᱟᱨ ᱛᱮ ᱦᱩᱭ ᱠᱮᱫ ᱫᱚ᱾ ᱢᱟᱱᱮ ᱯᱟᱭᱥᱟ ᱮᱢᱚᱜ ᱜᱮ ᱮᱢᱚᱜ ᱦᱩᱭᱩᱜ ᱜᱮᱭᱟ ᱟᱨ ᱠᱤ ᱚᱱᱟ ᱫᱚ ᱯᱟᱭᱥᱟᱢ ᱮᱢᱚᱜ ᱦᱩᱭᱩᱜᱼᱟ ᱟᱨᱠᱤ ᱟᱹᱰᱤ ᱠᱚᱢ ᱟᱨᱠᱤ ᱟᱹᱰᱤ ᱠᱚᱢ ᱯᱟᱭᱥᱟ ᱮᱢᱚᱜ ᱦᱩᱭᱩᱜᱼᱟ᱾
ᱛᱚ ᱯᱟᱥᱮ ᱟᱯᱮ ᱥᱮᱫ ᱫᱚ ᱟᱹᱰᱤ ᱪᱮᱛᱟᱱ ᱨᱮ ᱫᱟᱜ ᱠᱚ ᱢᱮᱱᱟᱜᱼᱟ ᱦᱩᱭ ᱫᱟᱲᱮᱭᱟᱜᱼᱟ
ᱦᱩᱸ ᱪᱮᱛᱟᱱ ᱪᱮᱛᱟᱱ ᱨᱮᱜᱮ ᱦᱮᱸᱱᱟᱜᱼᱟ᱾ ᱢᱤᱥᱤᱱ ᱦᱚᱸ ᱢᱮᱱᱟᱜ ᱜᱮᱭᱟ ᱢᱤᱥᱤᱱ ᱢᱥᱤᱱ ᱛᱮᱦᱚᱸ ᱫᱟᱜ ᱞᱮ ᱟᱨᱮᱡ ᱵᱟᱲᱟᱭ ᱜᱮᱭᱟ᱾
ᱟᱪᱪᱷᱟ ᱟᱪᱪᱷᱟ᱾ ᱟᱞᱮᱥᱮᱫ ᱫᱚ ᱫᱟᱜ ᱨᱮᱱᱟᱜ ᱫᱚ ᱟᱹᱰᱤ ᱠᱚᱥᱴᱚ ᱥᱮ ᱟᱹᱰᱤ ᱤᱭᱟᱹ ᱜᱮᱭᱟ ᱦᱟᱸᱜ ᱢᱮᱱ ᱫᱟᱲᱮᱭᱟᱜ ᱟᱢ ᱱᱚᱣᱟ ᱵᱳᱨᱤᱝ ᱠᱚᱦᱚᱸ ᱵᱳᱨᱤᱝ ᱞᱟᱹᱜᱤᱫ ᱱᱚᱣᱟ ᱯᱟᱸᱪᱥᱚ ᱥᱟᱛ ᱥᱚ ᱟᱴᱥᱚ ᱯᱷᱤᱴ ᱞᱟᱜᱟᱜᱼᱟ ᱱᱚᱣᱟ ᱵᱳᱨᱤᱝ, ᱛᱚᱵᱮ ᱟᱹᱰᱤ ᱢᱚᱛᱞᱚᱵ ᱤᱭᱟᱹ ᱯᱟᱭᱥᱟ ᱞᱟᱜᱟᱜᱼᱟ ᱱᱚᱣᱟ
ᱥᱟᱛ ᱥᱟᱛᱥᱚ ᱟᱴ ᱥᱚ ᱯᱷᱤᱴ ᱟᱞᱮᱥᱮᱫ ᱫᱚ ᱯᱚᱧᱪᱟᱥ ᱯᱚᱧᱪᱟᱥ ᱥᱟᱴ ᱛᱮᱜᱮ ᱦᱚᱸ ᱩᱰᱩᱠᱚᱜᱼᱟ ᱫᱟᱜ᱾
ᱟᱪᱪᱷᱟ ᱟᱪᱪᱷᱟ᱾
ᱯᱚᱧᱪᱟᱥ ᱥᱟᱴ ᱯᱷᱤᱴ ᱛᱮᱜᱮ ᱩᱰᱩᱜᱼᱟ ᱫᱟᱜ᱾
ᱟᱞᱮ ᱫᱚ ᱮᱱᱛᱮᱫ ᱱᱚᱣᱟ ᱵᱩᱨᱩ ᱫᱤᱥᱚᱢ ᱮᱨᱤᱭᱟ ᱠᱟᱱ ᱛᱟᱦᱮᱸᱱᱟ ᱯᱟᱥᱮᱫ ᱚᱱᱟ ᱠᱷᱟᱹᱛᱤᱨ ᱛᱮᱜᱮ
ᱡᱷᱟᱜᱨᱟᱢ ᱵᱟᱝ?
ᱵᱟᱝ ᱵᱟᱝ ᱱᱚᱣᱟ ᱫᱚ ᱟᱞᱮ ᱱᱚᱣᱟ ᱦᱩᱞ ᱫᱤᱥᱚᱢ ᱥᱟᱱᱛᱟᱞ ᱯᱚᱨ ᱠᱟᱱᱟ ᱥᱮᱜ,
ᱚ᱾
ᱦᱮᱸ ᱟᱡᱚᱸ ᱢᱮᱱᱟᱹᱱ ᱜᱮᱭᱟ ᱛᱚ? ᱦᱮᱸ ᱦᱮᱸ ᱦᱮᱸ ᱟᱫᱚ ᱡᱟᱭᱜᱟ ᱡᱟᱭᱜᱟ ᱨᱮ ᱢᱮᱱᱟᱜ ᱜᱮᱭᱟ᱾ ᱵᱚᱞᱮ ᱟᱫᱚᱢ ᱥᱮᱫ ᱫᱚ ᱡᱮ ᱱᱚᱣᱟ ᱥᱟᱦᱮᱵᱽᱜᱚᱸᱧᱡᱽ ᱱᱟᱠᱷᱟ ᱚᱱᱛᱮ ᱫᱚ ᱱᱟᱯᱟᱭ ᱠᱷᱮᱛ ᱠᱚ ᱢᱮᱱᱟᱜᱼᱟ ᱟᱹᱰᱤ ᱢᱚᱸᱡᱽ ᱦᱩᱭᱩᱜᱼᱟ ᱮᱱᱛᱮ ᱚᱱᱮ ᱫᱚ ᱜᱟᱝᱜᱟ ᱱᱟᱹᱭ ᱥᱮ ᱜᱟᱝᱜᱟ ᱜᱟᱰᱟ ᱥᱩᱨ ᱧᱚᱜ ᱜᱮᱛᱮ ᱯᱟᱥᱮᱡ ᱟᱨ ᱟᱞᱮᱥᱮᱫ ᱛᱚ ᱦᱟᱸᱜ ᱱᱚᱛᱮ ᱫᱚ ᱟᱰᱤ ᱟᱹᱰᱤ ᱫᱷᱤᱨᱤ ᱜᱮᱭᱟ ᱦᱟᱸᱜ ᱟᱫᱚ ᱱᱚᱜᱼᱱᱟ ᱠᱟᱛᱷᱟ ᱛᱮᱜᱮ᱾
ᱟ ᱦᱩᱲᱩ ᱠᱚᱫᱚ ᱦᱩᱭᱩᱜᱼᱟᱥᱮ ᱵᱟᱝ ᱯᱷᱤᱨ ᱫᱟᱜ ᱤᱭᱟᱹᱛᱮ?
ᱪᱮᱫ ᱠᱚ ᱦᱩᱲᱩ ᱠᱚ?
ᱦᱮᱸ᱾
ᱦᱮᱸ ᱦᱮᱸ ᱢᱟ ᱛᱚ ᱚᱝᱠᱟ ᱫᱚ ᱠᱷᱮᱛ ᱫᱚ ᱢᱮᱱᱟᱜ ᱜᱮᱭᱟ ᱚᱝᱠᱟ ᱢᱟᱱᱮ ᱯᱩᱨᱟᱹᱣ ᱚᱝᱠᱟ ᱤᱭᱟᱹ ᱵᱟᱹᱱᱩᱜᱼᱟ ᱦᱟᱸᱜ ᱵᱚᱞᱮ᱾ ᱠᱮ ᱫᱷᱤᱨᱤ ᱜᱮ ᱢᱮᱱᱟᱜᱼᱟ ᱡᱟᱭᱜᱟ ᱡᱟᱭᱜᱟ ᱨᱮ ᱠᱷᱮᱛ ᱠᱚ ᱢᱮᱱᱟᱜ ᱜᱮᱭᱟ, ᱟᱨ ᱱᱚᱝᱠᱟ ᱱᱟᱯᱟᱭ ᱜᱮ ᱦᱩᱭᱩᱜ ᱠᱟᱱ ᱜᱮᱭᱟ ᱦᱟᱸᱜ᱾ ᱟᱫᱚ ᱚᱱᱮᱧ ᱢᱮᱱ ᱠᱮᱫ ᱞᱮ ᱞᱮᱠᱟᱜ ᱜᱮ ᱵᱚᱞᱮ ᱥᱮᱨᱢᱟ ᱫᱟᱜ ᱡᱟᱹᱲᱤ ᱵᱷᱚᱨᱥᱟ ᱜᱮ᱾ ᱟᱨ ᱱᱚᱝᱠᱟ ᱡᱟᱦᱟᱸᱱᱟᱜ ᱠᱩᱧ ᱠᱚᱦᱚᱸ ᱠᱚ ᱵᱮᱱᱟᱣ ᱵᱟᱲᱟ ᱠᱟᱜ ᱜᱮᱭᱟ ᱦᱟᱸᱜ᱾ ᱱᱚᱣᱟ ᱥᱚᱨᱠᱟᱨ ᱦᱚᱛᱮ ᱛᱮ ᱱᱟ ᱨᱮᱜᱟ ᱮᱢᱟᱱ ᱛᱮ᱾ ᱟᱫᱚ ᱠᱩᱧ ᱫᱟᱜ ᱠᱚᱨᱮ ᱦᱚᱸ ᱵᱟᱝ ᱛᱟᱦᱮᱸᱱᱟ ᱵᱟᱝ ᱴᱤᱠᱟᱹᱜᱼᱟ ᱟᱹᱰᱤ ᱵᱷᱤᱛᱨᱤ ᱜᱮᱛᱮ᱾
ᱚ ᱤᱧ ᱠᱩᱧ ᱢᱟ ᱱᱤᱛᱚᱜ ᱧᱮᱞ ᱵᱟᱹᱧ ᱧᱮᱞ ᱠᱟᱜ᱾
ᱟᱪᱪᱷᱟ ᱪᱷᱟ᱾
ᱦᱚᱸ
ᱟ ᱛᱚ ᱟᱯᱮ ᱥᱮᱫ ᱫᱚ ᱵᱟᱱ ᱪᱮᱫ ᱞᱮᱠᱟ ᱦ ᱠᱮᱵᱚᱞ
ᱴᱤᱯᱮᱞ ᱴᱤᱯᱮᱞ ᱵᱟᱹᱱᱩᱜᱼᱟ ᱢᱟᱱᱮ ᱠᱚᱞ ᱵᱟᱹᱱᱩᱜᱼᱟ
ᱟᱪᱪᱷᱟ ᱚ ᱠᱚᱞ ᱦᱮᱸ ᱪᱟᱸᱯᱟ ᱠᱚᱞ ᱠᱚᱦᱚᱸ ᱢᱮᱱᱟᱜ ᱵᱟᱲᱟᱜ ᱜᱮᱭᱟ ᱚᱱᱟ ᱫᱚ ᱢᱟᱱᱮ ᱡᱚᱢ ᱧᱩ ᱞᱟᱹᱜᱤᱫ ᱫᱚ ᱴᱷᱤᱠᱜᱮ ᱟᱫᱚ ᱱᱚᱣᱟ ᱪᱟᱥ ᱵᱟᱥ ᱞᱟᱹᱜᱤᱫ ᱛᱮᱦᱚᱸ ᱱᱚᱣᱟ ᱪᱟᱸᱯᱟ ᱠᱚᱞ ᱠᱚᱨᱫᱚ ᱵᱟᱝ ᱦ ᱦᱩᱭᱩᱜᱳᱜᱼᱟ ᱥᱮ ᱵᱟᱝ
ᱥᱟᱠᱟᱷᱟ ᱠᱚᱚᱞ ᱫᱚ ᱵᱟᱝ ᱦᱩᱭᱩᱜᱼᱟᱤ ᱤ ᱫᱚ ᱫᱟᱜ ᱦᱚᱸ ᱯᱟᱥᱮ ᱵᱟᱝ ᱩᱰᱩᱠᱚᱜ ᱠᱟᱱ ᱠᱷᱟᱡ ᱚᱱᱛᱮ ᱫᱚ
ᱮᱠᱟᱞᱮᱠᱟ ᱦᱮᱸ ᱟᱨ ᱢᱤᱫᱵᱟᱨ ᱢᱚᱴᱚᱨ ᱦᱚᱸᱠᱚ ᱵᱟᱹᱭᱥᱟᱹᱣ ᱵᱟᱲᱟ ᱟᱠᱟᱫ ᱜᱮᱭᱟ ᱧ ᱢᱮᱱ ᱠᱮᱫ ᱞᱮᱡ ᱥᱟᱛᱚ ᱟᱴᱥᱚ ᱯᱷᱤᱴ ᱨᱮ ᱟᱫᱚ ᱚᱱᱟ ᱛᱮᱫᱚ ᱮᱠᱮᱱ ᱧᱩ ᱫᱟᱜ ᱞᱮᱠᱟ ᱪᱠᱟ ᱦᱩᱭᱩᱜᱼᱟ ᱥᱮ ᱥᱚᱵᱽᱡᱤ ᱮᱢᱟᱱ ᱠᱚ ᱪᱟᱥ ᱜᱟᱱᱚᱜᱼᱟ ᱟᱫᱚ ᱱᱚᱝᱠᱟ ᱦᱩᱲᱩ ᱪᱟᱣᱞᱮ ᱫᱚ ᱱᱚᱝᱠᱟ ᱵᱟᱝ ᱦᱩᱭᱩᱜ ᱦ ᱮᱱ ᱮᱱᱛᱮᱜ ᱵᱚᱱ ᱵᱟᱲᱟᱭ ᱜᱮᱭᱟ ᱦᱩᱲᱩ ᱨᱮᱫᱚ ᱟᱹᱰᱤ ᱡᱟᱹᱥᱛᱤ ᱜᱮ ᱫᱟᱜ ᱠᱷᱟᱨᱪᱟᱜᱼᱟ ᱦᱟᱸᱜ
ᱫᱟᱜ ᱠᱷᱚᱨᱪᱟᱜ ᱜᱮᱭᱟ ᱟᱹᱰᱤ ᱡᱟᱹᱥᱛᱤ ᱜᱮ ᱡᱟᱹᱥᱛᱤ ᱫᱤᱱ ᱫᱚ ᱚᱱᱟ ᱥᱤᱛᱩᱝ ᱫᱤᱱ ᱜᱮ ᱡᱟᱹᱥᱛᱤ ᱫᱟᱜ ᱠᱷᱚᱨᱪᱟ ᱠᱚ ᱟ
ᱮᱠᱟᱮᱠᱟᱨᱮ ᱟᱨ ᱱᱮᱛᱟᱨ ᱫᱤᱱ ᱜᱮ ᱮᱱᱛᱮᱫ ᱫᱟᱜ ᱵᱟᱝ ᱛᱟᱦᱮᱱ ᱠᱷᱟᱡ ᱫᱚ ᱪᱮᱫ ᱞᱮᱠᱟᱢ ᱪᱟᱥ ᱵᱟᱟᱥᱟ
ᱦᱳᱭᱛᱚ ᱦᱳᱭᱛᱚ ᱦᱩᱲᱩ ᱛᱟᱦᱚᱞᱮ ᱢᱤᱫ ᱫᱷᱟᱣ ᱠᱚ ᱨᱚᱦᱚᱭᱟ ᱟᱯᱮᱥᱮ ᱫᱚ ᱵᱟᱝ
ᱪᱮᱫᱮ ᱞᱮᱠᱟ ᱦᱮᱸ ᱦᱩᱲᱩ ᱫᱚ ᱦᱟᱸᱜ ᱱᱚᱣᱟ ᱥᱮᱨᱢᱟ ᱡᱟᱹᱲᱤ ᱡᱚᱠᱷᱚᱱᱮ ᱡᱟᱹᱲᱤᱭᱟ ᱡᱮᱭᱥᱮ ᱱᱤᱛᱚᱜ ᱦᱟᱸᱜ ᱡᱟᱹᱯᱩᱫ ᱫᱤᱱ ᱡᱟᱹᱯᱩᱫ ᱫᱤᱱᱮ ᱫᱟᱜ ᱞᱮᱠᱷᱟᱡ ᱜᱮ ᱦᱟᱸᱜᱼᱚᱭ ᱦᱩᱲᱩ ᱨᱚᱦᱚᱭ ᱮᱛᱚᱦᱚᱵᱚᱜ ᱦᱟᱸᱜ
ᱟᱞᱮᱮᱥᱮᱫ ᱫᱚ ᱦᱚᱪᱪᱮ ᱢᱟᱱᱮ ᱵᱟᱨ ᱫᱷᱚᱢ ᱵᱟᱨ ᱫᱷᱚᱢ ᱠᱚ ᱤᱭᱟᱹᱭᱟ ᱟᱨᱠᱤ ᱦᱩᱲᱩ ᱠᱚ ᱨᱚᱦᱚᱭᱟ ᱥᱤᱛᱩᱝ ᱦᱩᱲᱩ ᱥᱤᱛᱩᱝ ᱦᱩᱲᱩ ᱦ ᱨᱟᱠᱟᱵ ᱦᱭ ᱦᱭ ᱦᱚᱞᱟ ᱢᱫᱮᱨ ᱨᱮ ᱞᱮ ᱨᱟᱠᱟᱵ ᱠᱮᱫᱟ ᱥᱤᱛᱩᱝ ᱦᱩᱲᱩ ᱫᱚ ᱥᱤᱛᱩᱝ ᱦᱩᱲᱩ ᱨᱟᱠᱟᱵ ᱵᱟᱲᱟ ᱠᱟᱛᱮᱮᱫ ᱦᱮᱸ ᱟᱫᱚ ᱦᱚᱸᱜᱼᱚᱭ ᱱᱤᱭᱟᱹ ᱟᱨᱞᱮ ᱟᱯᱷᱚᱨ ᱠᱮᱫᱟ ᱜᱟᱟᱹᱪᱷᱤ ᱟᱨ ᱦᱩᱲᱩᱩ ᱨᱚᱦᱚᱭᱟ ᱟᱫᱚ ᱦᱩᱲᱩ ᱨ ᱦᱩᱲᱩ ᱨᱠᱚ ᱨᱟᱠᱟᱵ ᱵᱟᱲᱟ ᱠᱟᱛᱮᱫ ᱫᱚ ᱜᱩᱦᱩᱢ
ᱦᱮᱸ ᱦᱮᱸ ᱦᱮᱸ ᱜᱩᱦᱩᱢ ᱦᱚᱸᱠᱚ ᱪᱟᱥ ᱵᱟᱲᱟᱭ ᱜᱮᱭᱟ ᱟᱫᱚ ᱠᱚᱢ ᱧᱚᱜ ᱜᱮ ᱟᱹᱰᱤ ᱠᱚᱢ
ᱦᱮᱸ
ᱟᱫᱚ ᱮᱮᱭᱥᱮ ᱱᱚᱣᱟ ᱫᱟᱹᱞ ᱮᱢᱟᱱ ᱠᱚᱫᱚ ᱠᱚ ᱪᱟᱥ ᱜᱮᱭᱟ ᱡᱮᱭᱥᱮ ᱦᱩᱭᱱᱟ ᱢᱟᱥᱨᱤ ᱠᱚ ᱥᱮ ᱵᱷᱩᱴ ᱠᱚ ᱟᱨ ᱴᱤᱥᱤ ᱠᱚ ᱚᱱᱮ ᱚᱱᱟ ᱠᱚᱦᱚᱸ ᱠᱚ ᱪᱟᱥ ᱜᱮᱭᱟ ᱦᱟᱸᱜ ᱮᱱᱛᱮᱜ ᱚᱱᱟ ᱨᱮᱫᱚ ᱠᱚᱢ ᱧᱚᱜ ᱫᱟᱜ ᱠᱷᱚᱨᱪᱟᱜᱼᱟ ᱚᱱᱟᱛᱮ ᱟᱨ ᱜᱩᱦᱩᱢ ᱠᱚ ᱥᱮ ᱦᱩᱲᱩ ᱠᱚᱢᱟ ᱮᱱᱛᱮ ᱟᱹᱰᱤ ᱡᱟᱥᱛᱤ ᱫᱟᱜ ᱠᱷᱚᱨᱪᱟ
ᱟᱞᱮ ᱥᱮᱫ ᱫᱚ ᱚᱱᱟ ᱠᱚᱫᱚ ᱟᱹᱰᱤ ᱟᱹᱰᱤ ᱠᱚᱢ ᱜᱮᱮ ᱦᱩᱭᱩᱜᱼᱟ ᱟᱨᱠᱤ ᱫᱟᱜ ᱢᱮᱱᱟᱜᱼᱟ ᱛᱮ ᱵᱷᱟᱡᱟ ᱜᱮ ᱡᱟᱹᱥᱛᱤ ᱜᱮ ᱟ ᱫᱚ ᱵᱠᱚ ᱤᱭᱟᱹ ᱵᱟᱲᱟ ᱚᱱᱟᱛᱮᱹ ᱡᱚᱸᱰᱨᱟ ᱠᱚ ᱤᱭᱟᱹ ᱵᱟᱲᱟᱭᱟ ᱡᱚᱱᱰᱨᱟ ᱠᱚ ᱛᱟᱨᱯᱚᱨᱮ ᱦᱪᱮ ᱵᱟᱫᱟᱢ ᱠᱚ
ᱟᱪᱪᱷᱟᱪᱷᱟ ᱵᱟᱫᱟᱢ ᱦᱚᱸᱯ ᱥᱮᱫ ᱫᱚ ᱠᱚ ᱨᱚᱦᱥᱭᱟ
ᱦᱮᱸ ᱵᱟᱫᱟᱢ ᱠᱚ ᱡᱚᱱᱰᱨᱟ ᱠᱚ ᱟᱨ ᱜᱩᱦᱩᱢ ᱠᱚ
ᱟᱪᱪᱷᱟ ᱟᱪᱪᱷᱟ ᱟᱫᱚ ᱱᱚᱣᱟ ᱵᱟᱫᱟᱢ ᱠᱚ ᱠᱚ ᱪᱟᱥ ᱫᱚ ᱟᱯᱱᱟᱨ ᱡᱚᱢ ᱱᱤᱡᱮᱨ ᱞᱟᱹᱜᱤᱫ ᱜᱮ ᱥᱮ ᱱᱚᱣᱟ ᱟᱠᱷᱨᱤᱧ ᱞᱟᱹᱜᱤᱫ ᱾
ᱟᱹᱠᱷᱨᱤᱧ ᱦᱚᱸ ᱟᱹᱠᱷᱨᱤᱧ ᱞᱟᱹᱜᱤᱫ ᱡᱚᱢᱠᱚ ᱡᱚᱢᱟ ᱟᱫᱚ ᱤᱱᱟᱹᱜ ᱰᱷᱮᱨᱠᱚ ᱡᱚᱢ ᱛᱟᱠᱟᱭᱟ ᱟᱠᱨᱤᱧ ᱦᱚᱸᱠᱚ ᱟᱹᱠᱷᱨᱤᱧᱟ᱾
ᱦᱮᱸ ᱚᱱᱮ ᱚᱱᱠᱟ ᱠᱟᱱ ᱜᱮᱭᱟ ᱦᱟᱸ ᱟᱫᱚ ᱱᱚᱛᱮ ᱦᱚᱸ ᱡᱟᱹᱥᱛᱤ ᱫᱚ ᱱᱮᱛᱟᱨ ᱫᱚ ᱟᱹᱠᱷᱨᱤᱧ ᱞᱟᱹᱜᱤᱫ ᱦᱟᱸᱜ ᱥᱚᱵᱽᱡᱤ ᱮᱢᱟᱱ ᱠᱚᱫᱚ ᱠᱚ ᱪᱟᱥ ᱫᱚ ᱦᱜ ᱚᱠᱚᱭ ᱠᱚ ᱵᱳᱨᱤᱝ ᱵᱟᱲᱟ ᱟᱠᱟᱫᱟ ᱥᱮ ᱚᱠᱚᱭ ᱠᱚᱣᱟᱜ ᱫᱟᱜ ᱨᱮᱱᱟᱜ ᱵᱮᱵᱚᱥᱛᱟ ᱢᱮᱱᱟᱜ ᱛᱟᱠᱚᱣᱟ
ᱥᱚᱨᱠᱟᱨ ᱠᱷᱚᱡ ᱫᱚ ᱛᱟᱞᱦᱮ ᱫᱟᱜ ᱨᱮᱭᱟᱜ ᱵᱮᱵᱚᱥᱛᱷᱟ ᱫᱚ ᱵᱟᱹᱱᱩᱜᱼᱟ ᱛᱟᱞᱦᱮ ᱵᱟᱝ?
ᱦᱮᱸ ᱥᱚᱨᱠᱟᱨ ᱵᱮᱵᱚᱥᱛᱷᱟ ᱠᱷᱚᱡ ᱫᱚ ᱧᱮᱛᱟᱨ ᱧᱚᱜ ᱜᱮ ᱦᱟᱸᱜ ᱵᱟᱨ ᱯᱮ ᱵᱚᱪᱷᱚᱨ ᱛᱟᱭᱱᱚᱢ ᱜᱮ ᱱᱚᱝᱠᱟ ᱠᱚ ᱵᱮᱱᱟᱣ ᱵᱟᱲᱟᱣ ᱠᱟᱫᱟ ᱚᱱᱮ ᱱᱟᱨᱮᱜᱟ ᱠᱩᱧ ᱠᱚ ᱟᱨ ᱚᱱᱟ ᱦᱚᱛᱮᱡ ᱛᱮᱧ ᱢᱮᱱ ᱠᱮᱫ ᱞᱮᱠᱟ ᱜᱮ ᱟᱹᱰᱤ ᱡᱟᱹᱥᱛᱤ ᱫᱟᱜ ᱵᱟᱝ ᱴᱤᱠᱟᱹᱜᱼᱟ᱾ ᱵᱷᱤᱛᱤᱨ ᱨᱮ ᱫᱟᱜ ᱛᱟᱦᱮᱱᱟ ᱟᱨᱦᱚᱸ ᱚᱱᱟ ᱨᱮᱦᱚ ᱠᱷᱚᱨᱪᱟ ᱢᱮᱱᱟᱜᱼᱟ, ᱛᱷᱚᱲᱟ ᱜᱟᱱ ᱫᱟᱜ ᱛᱟᱦᱮᱱᱟ ᱚᱱᱟ ᱨᱮᱜᱮ ᱯᱟᱢᱯ ᱞᱟᱜᱟᱜᱼᱟ᱾ ᱚᱱᱟ ᱨᱮᱦᱚᱸ᱾ ᱚᱠᱚᱭ ᱴᱷᱮᱡ ᱩᱱᱟᱹᱜ ᱯᱚᱭᱥᱟ ᱠᱟᱹᱣᱰᱤ ᱠᱚ ᱵᱟᱝ ᱛᱟᱦᱮᱱᱟ ᱚᱫᱚ ᱩᱱᱠᱩ ᱫᱚ ᱵᱟᱠᱚ ᱤᱭᱟᱹ ᱦᱚᱪᱚᱭᱟ᱾ ᱟᱨ ᱮᱥᱮᱫ ᱫᱚ ᱦᱟᱸᱜ ᱥᱚᱞᱟᱨ ᱵᱟᱞᱟ ᱠᱚ ᱵᱟᱹᱭᱥᱟᱹᱣ ᱵᱟᱲᱟᱣ ᱠᱟᱜ ᱜᱮᱭᱟ᱾ ᱦᱟᱸᱜ ᱚᱱᱟᱫᱚ ᱮᱠᱮᱱ ᱧᱩ ᱫᱟᱜ ᱞᱟᱹᱜᱤᱫ ᱦᱟᱸᱜ᱾ ᱟᱫᱚ ᱱᱚᱝᱠᱟ ᱪᱟᱥ ᱵᱟᱥ ᱞᱟᱹᱜᱤᱫ ᱫᱚ ᱟᱹᱰᱤ ᱠᱚᱢ ᱥᱮ ᱵᱟᱹᱱᱩᱜ ᱞᱮᱠᱟ ᱵᱩᱡᱷᱣ ᱢᱮ᱾
ᱚᱱᱟ ᱫᱚ ᱟᱨᱠᱤ ᱱᱤᱡᱮᱨᱟᱜ ᱴᱟᱠᱟ ᱛᱮᱠᱚ ᱵᱟᱹᱭᱥᱟᱹᱣ ᱵᱤᱫ ᱵᱟᱲᱟ ᱦᱚ ᱥᱟᱜ᱾
ᱦᱮᱸ ᱦᱮᱸ ᱦᱮᱸ ᱱᱤᱡᱮᱨᱟᱜ ᱴᱟᱠᱟ ᱛᱮ᱾
ᱟᱞᱮ ᱥᱮᱫ ᱫᱚ ᱱᱚᱛᱮ ᱱᱟᱜ ᱜᱟᱰᱟ ᱫᱟᱜ ᱦᱚᱸ ᱢᱮᱱᱟᱜ ᱛᱚ ᱜᱟᱰᱟ ᱫᱟᱜ, ᱜᱟᱰᱟ ᱜᱟᱰᱟ ᱢᱮᱥᱤᱱ ᱠᱚ ᱪᱟᱹᱞᱩ ᱵᱟᱲᱟᱭ ᱜᱮᱭᱟ᱾ ᱚᱱᱟ ᱫᱚ ᱠᱚ ᱦᱩᱲᱩ ᱠᱚ ᱟᱵᱟᱫᱟ᱾
ᱦᱮᱸ ᱜᱟᱰᱟ ᱦᱚᱸ ᱢᱮᱱᱟᱜ ᱜᱮᱭᱟ ᱛᱚ ᱚᱱᱮᱧ ᱞᱟᱹᱭ ᱠᱮᱫ ᱞᱮᱠᱟ ᱢᱤᱫ ᱜᱷᱟᱹᱲᱤᱡ ᱛᱮ ᱟᱞᱮ ᱥᱮᱫ ᱫᱚ ᱦᱤᱸᱡᱤᱫ ᱪᱟᱵᱟᱜ-ᱟ ᱜᱟᱰᱟ ᱠᱚ᱾ ᱟᱫᱚ ᱚᱱᱮ ᱚᱱᱠᱟ ᱠᱟᱱᱟ᱾
ᱟᱞᱮ ᱥᱮᱫ ᱫᱚ ᱜᱟᱰᱟ ᱵᱟᱝ ᱟᱸᱡᱮᱫᱚᱜᱼᱟ ᱡᱟᱦᱟᱸ ᱯᱮᱨᱮᱡ ᱮᱱ ᱢᱤᱫ ᱫᱷᱟᱣ᱾
ᱟᱪᱪᱷᱟ ᱟᱪᱪᱷᱟ ᱦᱮᱸ, ᱢᱟᱱᱮ ᱟᱯᱮ ᱥᱮᱫ ᱫᱚ ᱢᱟᱨᱟᱝ ᱢᱟᱨᱟᱝ ᱜᱟᱰᱟ ᱯᱟᱥᱮᱡ ᱢᱮᱱᱟᱜᱼᱟ ᱦᱟᱸᱜ ᱞᱟᱹᱴᱩ ᱞᱟᱹᱴᱩ?
ᱜᱟᱰᱟ ᱢᱮᱱᱟᱜᱼᱟ ᱟᱨᱠᱤ ᱵᱟᱨᱭᱟ ᱯᱮᱭᱟ ᱜᱟᱰᱟ᱾
ᱟᱪᱪᱷᱟ ᱟᱪᱪᱷᱟ᱾
ᱦᱟᱱᱛᱮ ᱦᱟᱱᱛᱮ ᱦᱤᱡᱩᱜ ᱟ ᱛᱚ ᱵᱟᱝᱞᱟᱫᱮᱥ ᱠᱚ ᱦᱤᱡᱩᱜᱮᱫ ᱵᱟᱲ ᱛᱚ ᱟᱞᱮ ᱫᱚ ᱵᱟᱝᱞᱟᱫᱮᱥ ᱥᱟᱭᱤᱰ ᱦᱮᱱᱟᱜ ᱞᱮᱭᱟ ᱛᱚ ᱵᱚᱰᱟᱨ ᱥᱟᱭᱤᱰ ᱦᱮᱱᱟᱜ ᱞᱮᱭᱟ᱾
ᱟᱪᱪᱷᱟ ᱟᱪᱷᱟ᱾ ᱢᱟᱱᱮ ᱟᱯᱮ ᱫᱚ ᱚᱱᱟ ᱞᱟᱹᱴᱩ ᱜᱟᱰᱟ ᱟᱲᱤᱥ ᱟᱲᱤᱥ ᱛᱮ ᱢᱮᱱᱟᱜ ᱯᱮᱭᱟ ᱥᱮ ᱚᱱᱟ ᱚᱠᱟᱴᱟᱜ ᱜᱟᱰᱟ ᱠᱚ ᱢᱮᱛᱟᱜ ᱠᱟᱱ ᱦᱟᱸᱜ ᱫᱟᱢᱳᱫᱚᱨ ᱥᱮ ᱪᱮᱫ? ᱟᱪᱪᱷᱟ ᱟᱪᱪᱷᱟ᱾
ᱠᱚ ᱢᱮᱱᱟᱜᱼᱟ᱾
ᱦᱩᱸ ᱦᱩᱸ, ᱟᱪᱪᱷᱟ ᱟᱪᱪᱷᱟ᱾
ᱟᱞᱮ ᱥᱮᱫ ᱱᱚᱣᱟ ᱟᱹᱛᱩ ᱰᱤᱦᱟᱹᱛ ᱥᱮᱫ ᱫᱚ ᱱᱚᱝᱠᱟ ᱞᱟᱹᱴᱩ ᱜᱟᱰᱟ ᱫᱚ ᱵᱟᱹᱱᱩᱜᱼᱟ ᱥᱚᱰᱚᱜ ᱫᱷᱟᱨᱟ ᱜᱟᱰᱟ ᱢᱟᱱᱮ ᱛᱷᱚᱲᱟ ᱜᱟᱱ ᱫᱟᱜ ᱛᱟᱦᱮᱱ ᱞᱮᱠᱟ, ᱟᱨ ᱜᱚᱴᱟ ᱫᱤᱱ ᱫᱟᱜ ᱛᱟᱦᱮᱱ ᱚᱱᱠᱟᱱ ᱜᱟᱰᱟ ᱫᱚ ᱵᱟᱹᱱᱩᱜᱼᱟ᱾
ᱛᱚ ᱜᱟᱰᱟ ᱫᱚ ᱱᱮᱥ ᱫᱚ ᱵᱟᱝ ᱟᱸᱡᱮᱫ ᱞᱮᱱᱟ ᱜᱟᱰᱟ ᱫᱚ ᱯᱮᱨᱮᱡ ᱜᱮ ᱛᱟᱦᱮᱭᱱᱟ᱾
ᱟᱪᱪᱷᱟ ᱟᱪᱪᱷᱟ᱾ ᱦᱮᱸ ᱛᱚ ᱱᱚᱣᱟ ᱟᱯᱮ ᱥᱮᱫ ᱚᱱᱟ ᱫᱟᱢᱳᱫᱚᱨ ᱜᱟᱰᱟ ᱠᱚᱢᱟ ᱟᱹᱰᱤ ᱢᱟᱨᱟᱝ ᱢᱟᱨᱟᱝ᱾ ᱟᱨ ᱚᱱᱟ ᱫᱚ ᱪᱮᱫ ᱞᱮᱠᱟ ᱟᱸᱡᱮᱫᱚᱜ-ᱟ ᱵᱟᱝ ᱟᱸᱡᱮᱫᱚᱜ-ᱟ ᱦᱟᱸᱜ᱾
ᱵᱟᱝ ᱟᱡᱮᱜ ᱵᱟᱲᱟ ᱚᱱᱟ ᱠᱚᱫᱚ᱾
ᱟᱫᱚ ᱚᱱᱟ ᱫᱟᱢᱳᱚᱫᱚᱨ ᱜᱟᱰᱟ ᱫᱷᱟᱨᱮ ᱫᱷᱟᱨᱮ ᱛᱮ ᱮᱠᱷᱮᱱ ᱦᱚᱲ ᱟᱹᱛᱩᱳ ᱠᱚᱜᱮ ᱢᱮᱱᱟᱜᱼᱟ ᱥᱮ ᱪᱮᱫ ᱞᱮᱠᱟ ᱟᱯᱮ ᱥᱮᱫ?
ᱦᱚᱲ ᱟᱹᱛᱩ ᱫᱤᱠᱩ ᱟᱹᱛᱩ ᱥᱟᱱᱟᱢ ᱢᱮᱥᱟᱞ ᱦᱮᱱᱟᱼᱟ᱾
ᱟᱪᱪᱷᱟ ᱟᱪᱪᱷᱟ, ᱚᱱᱮ ᱚᱱᱠᱟ᱾
ᱦᱚᱲ ᱫᱤᱠᱩ ᱢᱩᱥᱞᱟᱹ ᱥᱟᱱᱟᱢ ᱢᱮᱥᱟᱞ ᱦᱮᱱᱟᱜ ᱠᱚᱣᱟ ᱱᱤᱭᱟᱹ ᱠᱚᱨᱮ ᱫᱚ,
ᱟᱪᱪᱷᱟ ᱟᱪᱪᱷᱟ ᱛᱚ ᱟᱯᱮ ᱫᱚ ᱦᱟᱜ ᱱᱚᱣᱟ ᱢᱟᱱᱮ ᱵᱚᱨᱫᱷᱚᱢᱟᱱ ᱱᱟᱠᱷᱟ ᱥᱮ ᱵᱟᱝ,
ᱵᱟᱝ ᱵᱟᱝ ᱵᱚᱨᱫᱷᱚᱢᱟᱱ ᱱᱟᱠᱷᱟ ᱟᱞᱮᱫᱚ ᱦᱟᱱᱛᱮ ᱫᱚᱠᱠᱷᱤᱱ ᱫᱤᱱᱟᱡᱯᱩᱨ ᱰᱤᱥᱴᱤᱠ ᱢᱟᱞᱫᱟ ᱥᱟᱭᱤᱰ,
ᱟᱪᱪᱷᱟ ᱢᱟᱞᱫᱟ ᱟᱪᱪᱷᱟ ᱟᱪᱪᱷᱟ ᱦᱮᱸ ᱦᱮᱸ, ᱦᱮᱸ ᱱᱚᱣᱟ ᱵᱚᱨᱫᱷᱚᱢᱟᱱ ᱥᱮ ᱵᱤᱨᱵᱷᱩᱢ ᱱᱟᱠᱷᱟ ᱢᱟᱧ ᱟᱸᱡᱚᱢ ᱵᱟᱲᱟᱣ ᱠᱟᱜ ᱜᱮ ᱵᱚᱞᱮ ᱫᱟᱜ ᱨᱮᱱᱟᱜ ᱟᱹᱰᱤ ᱢᱚᱸᱡᱽ ᱥᱩᱵᱤᱫᱷᱟ ᱢᱮᱱᱟᱜᱼᱟ ᱟᱨ ᱟᱞᱮ ᱥᱮᱫ ᱠᱷᱚᱱ ᱱᱚᱝᱠᱟ ᱠᱟᱹᱢᱤ ᱞᱟᱹᱜᱤᱫ ᱠᱚ ᱪᱟᱞᱟᱣ ᱵᱟᱲᱟᱜᱼᱟ᱾ ᱱᱚᱣᱟ ᱱᱟᱢᱟᱞ ᱠᱟᱹᱢᱤ ᱥᱮ ᱦᱩᱲᱩ ᱨᱚᱦᱚᱭ ᱱᱚᱝᱠᱟᱱ ᱮᱢᱟᱱ᱾
ᱚ
ᱛᱚ ᱟᱵᱮ,
ᱦᱚᱭ ᱚᱱᱟ ᱠᱷᱚᱱ ᱱᱚᱛᱮ ᱵᱷᱤᱛᱨᱤ ᱜᱮᱭᱟ ᱟᱞᱮ ᱫᱚ ᱢᱟᱱᱮ ᱵᱚᱰᱟᱨ ᱥᱟᱭᱤᱰ ᱟᱨᱠᱤ ᱢᱟᱱᱮ ᱦᱤᱞᱤ ᱵᱚᱰᱟᱨ ᱯᱮ ᱟᱡᱸᱚᱢ ᱵᱟᱲᱟᱣ ᱠᱟᱫ ᱵᱟᱝ ᱦᱮᱞᱤ ᱵᱚᱰᱟ ᱦᱮᱞᱤ᱾
ᱟᱪᱪᱷᱟ ᱤᱧ ᱫᱚ ᱦᱟᱸᱜ ᱵᱟᱹᱧ ᱟᱸᱡᱚᱢ ᱵᱟᱲᱟ ᱟᱠᱟᱫᱟ ᱮᱱᱛᱮᱜ ᱟᱹᱰᱤ ᱥᱟᱺᱜᱤᱧ ᱦᱚᱲ ᱠᱟᱱᱟ ᱵᱚᱱ᱾
ᱢᱟᱱᱮ ᱵᱟᱝᱞᱟᱫᱮᱥ ᱥᱩᱨ ᱜᱮᱭᱟᱞᱮ ᱠᱷᱚᱡ ᱱᱚᱰᱮ ᱫᱚ᱾
ᱟᱪᱪᱷᱟ ᱟᱪᱪᱷᱟ ᱵᱟᱝᱞᱟᱫᱮᱥ ᱥᱩᱨ ᱨᱮ ᱦᱮᱸ ᱦᱮᱸ ᱟᱞᱮᱥᱮᱫ ᱠᱷᱚᱱ ᱥᱩᱨ ᱦᱩᱭ ᱫᱟᱲᱮᱭᱟᱜᱼᱟ ᱮᱱ ᱟᱞᱮ ᱦᱚᱸ ᱯᱟᱟᱹᱠᱩᱲ ᱡᱮᱞᱟ ᱛᱚ ᱥᱤᱫᱷᱟᱹ ᱨᱳᱰ ᱛᱮᱢ ᱪᱟᱞᱟᱣ ᱞᱮᱱᱠᱷᱟᱱ ᱫᱚ ᱥᱩᱨ ᱫᱚ ᱦᱩᱭ ᱫᱟᱲᱮᱜ ᱜᱮᱼᱟ ᱟᱫᱚ ᱚᱱᱠᱟᱱᱟᱜ ᱩᱱᱟᱹᱜ ᱥᱩᱵᱤᱫᱷᱟ ᱯᱟᱥᱮ ᱵᱟᱱᱩᱜᱼᱟ᱾
ᱹ
ᱛᱚᱵᱮ ᱱᱚᱛᱮ ᱢᱟ ᱚᱱᱮᱧ ᱞᱟᱹᱭ ᱠᱮᱫ ᱞᱮᱠᱟ ᱟᱞᱮ ᱥᱮᱫ ᱢᱟ ᱟᱹᱰᱤ ᱡᱟᱹᱥᱛᱮ ᱟᱠᱟᱞ ᱯᱟᱲᱟᱜᱼᱟ ᱟᱨ ᱟᱠᱟᱞ ᱞᱮᱱᱠᱟᱱ ᱥᱮ ᱮᱥᱮᱨ ᱦᱚᱸ ᱱᱚᱣᱟ ᱱᱟᱢᱟᱞ ᱠᱟᱹᱢᱤ ᱞᱮᱠᱟ ᱠᱚ ᱪᱟᱞᱟᱜᱼᱟ ᱢᱟᱱᱮ ᱦᱳᱲᱳ ᱨᱚᱦᱚᱭ ᱠᱚ, ᱵᱚᱨᱫᱷᱚᱢᱟᱱ ᱱᱟᱠᱷᱟ ᱥᱮᱫ ᱛᱚ ᱟᱯᱮ ᱥᱮᱫ ᱪᱮᱫ ᱞᱮᱠᱟ ᱱᱚᱝᱠᱟ᱾ ᱛᱚᱝ ᱵᱟᱠᱚ ᱪᱟᱞᱟᱜᱼᱟ ᱟᱯᱮᱥᱮᱡ ᱫᱚ ᱡᱟᱹᱱᱤᱡ ᱮᱱᱛᱮ ᱤᱱᱟᱹᱜ ᱢᱚᱸᱡᱽ ᱫᱟᱜ ᱥᱩᱵᱤᱫᱷᱟ ᱠᱚ ᱢᱮᱱᱟᱜᱼᱟ᱾ ᱥᱮ ᱪᱮᱫ ᱞᱮᱠᱟ᱾ ᱟᱪᱪᱷᱟ ᱟᱪᱷᱟ᱾
ᱪᱟᱞᱟᱜ ᱜᱮᱭᱟ ᱟᱹᱰᱤ ᱠᱚᱢ ᱦᱚᱲ ᱠᱚ ᱪᱟᱞᱟᱣ ᱵᱟᱲᱟᱜᱼᱟ ᱵᱚᱨᱫᱚᱢᱟᱱ ᱠᱚ ᱪᱟᱞᱟᱣ ᱵᱟᱲᱟᱜ ᱜᱮᱭᱟ ᱟᱞᱮᱥᱮᱫ ᱦᱚᱸ ᱢᱟᱱᱮ ᱟᱹᱰᱤ ᱠᱚᱢ ᱜᱮ ᱱᱮᱛᱟᱨ ᱫᱚ ᱵᱟᱠᱚ ᱪᱟᱞᱟᱜ ᱠᱟᱱᱟ ᱱᱤᱭᱟᱹ ᱠᱚᱨᱮ ᱠᱚ ᱨᱚᱦᱚᱭᱮᱫᱟ ᱦᱩᱲᱩ᱾
ᱦᱮᱸ ᱦᱮᱸ ᱱᱤᱛᱳᱜ ᱦᱟᱵᱤᱡ᱾ ᱟᱪᱷᱟ ᱪᱷᱟ ᱦᱚᱸ ᱟᱨ ᱛᱚᱵᱮ ᱦᱩᱲᱩ ᱪᱷᱟᱰᱟ ᱠᱟᱛᱮᱫ ᱟᱨ ᱪᱮᱫ ᱠᱚᱯᱮ ᱪᱟᱥ ᱛᱟᱦᱮᱸ ᱟᱯᱮ ᱫᱚ᱾
ᱦᱩᱲᱩ ᱪᱷᱟᱰᱟ ᱠᱟᱛᱮᱫ ᱚᱱᱟ ᱛᱩᱲᱤ ᱜᱩᱦᱩᱢ, ᱛᱟᱯᱚᱨᱮ ᱡᱚᱱᱰᱨᱟ ᱵᱟᱫᱟᱢ ᱠᱚ᱾ ᱤᱭᱟᱹ ᱠᱚᱜᱮ ᱟᱨ ᱵᱟᱫ ᱵᱟᱹᱠᱤ ᱥᱚᱵᱽᱡᱤ ᱦᱮᱱᱟᱜ ᱜᱮᱭᱟ ᱵᱮᱸᱜᱟᱲ ᱠᱚ ᱟᱵᱟᱫ ᱠᱚ ᱚᱱᱟ ᱠᱚ ᱵᱟᱲᱜᱮ᱾ ᱠᱩ ᱨᱮ ᱠᱚ ᱪᱟᱥ ᱵᱟᱲᱟᱭ ᱜᱮᱭᱟ᱾
ᱟᱪᱪᱷᱟ ᱟᱪᱪᱷᱟ,
ᱟᱨ ᱟᱞᱮᱥᱮᱫ ᱢᱟ ᱱᱚᱜᱧ ᱞᱟᱹᱭ ᱠᱮᱫ ᱞᱮᱠᱟᱱᱡ ᱚᱱᱟ ᱥᱚᱵᱽᱡᱤ ᱦᱚᱸᱠᱚ ᱪᱟᱥᱟ ᱟᱫᱚ ᱥᱚᱵᱽᱡᱤ ᱫᱚ ᱟᱞᱮᱥᱮᱫ ᱫᱚ ᱵᱤᱡᱽᱱᱮᱥ ᱞᱮᱠᱟ ᱱᱮᱛᱟᱨ ᱫᱚ ᱦᱟᱜ ᱠᱚ ᱪᱟᱥᱟ᱾ ᱢᱟᱱᱮ ᱡᱟᱹᱥᱛᱤ ᱢᱟᱨᱟᱝ ᱢᱟᱨᱟᱝ ᱠᱷᱮᱛ ᱨᱮᱠᱚ ᱪᱟᱥᱟ ᱡᱮᱞᱮᱠᱟ ᱵᱮᱸᱜᱟᱲ᱾ ᱴᱟᱢᱟᱴᱟᱨ ᱠᱩᱲᱪᱟᱹ ᱠᱚ ᱡᱷᱤᱸᱜᱟᱹ ᱠᱚ᱾ ᱯᱟᱚᱴᱚᱞ ᱠᱚ ᱟᱭᱢᱟ ᱞᱮᱠᱟ ᱱᱚᱜ ᱱᱚᱝᱠᱟᱱᱟᱜ ᱟᱯᱮᱥᱮᱫ ᱱᱚᱜ᱾ ᱱᱚᱝᱠᱟᱱ ᱠᱚ ᱪᱟᱥᱮᱫ ᱠᱟᱱᱟ ᱥᱮ ᱵᱤᱡᱽᱱᱮᱥ ᱞᱮᱠᱟ ᱦᱩᱫᱤᱥ ᱠᱟᱛᱮ ᱵᱚᱞᱮ,
ᱦᱳᱭ ᱦᱮᱸ ᱪᱟᱥ ᱵᱟᱠᱷᱟᱡ ᱫᱚ ᱡᱚᱛᱚᱜ ᱜᱮ ᱚᱱᱠᱟᱜ ᱜᱮ,
ᱪᱟᱥᱮᱫ ᱠᱟᱱ ᱜᱮᱭᱟ ᱠᱚ ᱢᱟᱱᱮ᱾
ᱱᱮᱛᱳᱜ ᱫᱚ ᱡᱚᱢ ᱞᱟᱹᱜᱤᱫ ᱫᱚ ᱟᱹᱰᱤ ᱠᱚᱢ ᱠᱚ ᱪᱟᱥᱟ ᱠᱷᱟᱹᱞᱤ ᱟᱠᱷᱨᱤᱧ, ᱟᱨ ᱚᱸᱰᱮ ᱠᱷᱚᱱᱟᱜ ᱜᱮ ᱦᱩᱭᱩᱜ ᱠᱟᱱᱟ ᱡᱚᱢ ᱞᱟᱹᱜᱤᱫ ᱦᱚᱸ ᱦᱩᱭᱩᱜ ᱠᱟᱱᱟ
ᱟᱨ ᱱᱚᱣᱟ ᱟᱵᱩ ᱦᱚᱲ ᱦᱚᱯᱚᱱ ᱦᱚᱸ ᱱᱚᱣᱟ ᱵᱤᱡᱽᱱᱮᱥ ᱞᱟᱭᱤᱱ ᱨᱮ ᱞᱟᱦᱟᱜ ᱞᱟᱹᱠᱛᱤ ᱠᱟᱱ ᱛᱟᱵᱚᱱᱟ
ᱦᱮᱸ ᱚᱵᱚᱥᱥᱳᱭ ᱵᱟᱢ ᱞᱟᱦᱟ ᱞᱮᱱᱠᱷᱟ ᱫᱚ
ᱞᱮᱠᱟ ᱞᱮᱠᱟ ᱮᱱᱛᱮ ᱟᱵᱚᱣᱟᱜ ᱡᱩᱢᱤ ᱡᱟᱭᱜᱟ ᱢᱮᱱᱟᱜᱼᱟ ᱡᱩᱢᱤ ᱡᱟᱭᱜᱟᱢ ᱵᱟᱢ ᱪᱟᱥ ᱞᱮᱠᱷᱟᱱ ᱱᱟᱯᱟᱭ ᱛᱮᱫᱚ ᱪᱮᱫ ᱮᱢ ᱪᱮᱠᱟᱭᱭᱟ
ᱮᱱᱛᱮ ᱫᱤᱠᱩᱠᱚᱢ ᱧᱮᱞ ᱞᱮᱠᱚ ᱠᱷᱟᱱ ᱢᱟ ᱦᱟᱸᱜ ᱠᱟᱹᱴᱤᱡ ᱠᱟᱹᱴᱤᱡ ᱡᱟᱭᱜᱟ ᱜᱮ ᱛᱟᱦᱮᱱ ᱛᱟᱠᱚᱣᱟ ᱚᱱᱟ ᱨᱮ ᱜᱮᱼᱼ ᱟᱹᱰᱤ ᱡᱟᱹᱥᱛᱤ ᱠᱚ ᱪᱟᱥᱟ ᱟᱨ ᱟᱵᱚᱣᱟᱜᱼᱼ